ᱟᱸᱡᱚᱢ ᱫᱟᱵᱮᱱ ᱜᱚᱢᱠᱮ
ᱦᱮᱸ ᱜᱚᱢᱠᱮ ᱦᱮᱞᱳ
ᱦᱩᱸ ᱟᱸᱡᱚᱢᱚᱜ ᱠᱟᱱᱟ
ᱞᱟᱹᱭᱟᱞᱤᱧ ᱜᱚᱝᱠᱮ ᱟᱹᱰᱤ ᱵᱷᱤᱛᱨᱤ ᱨᱮ ᱨᱚᱲ ᱟᱸᱡᱚᱢᱚᱜ ᱠᱟᱱ ᱛᱟᱹᱵᱧ ᱫᱚ ᱾
ᱚ ᱟᱹᱰᱤ ᱵᱷᱤᱛᱤᱨ ᱨᱮ?
ᱦᱳᱭ ᱟᱹᱰᱤ ᱵᱷᱤᱛᱤᱨ ᱨᱮ
ᱟᱫᱚ ᱱᱤᱛᱚᱜ ᱜᱮ ᱱᱤᱛᱚᱜ ᱦᱚᱸ?
ᱦᱳᱭ ᱟᱫᱚ ᱚᱱᱟ ᱜᱮ ᱦᱟᱸᱜ ᱱᱟᱯᱟᱭ ᱴᱷᱤᱠ ᱨᱚᱲ ᱵᱟᱹᱞᱤᱧ ᱟᱸᱡᱚᱢ ᱴᱷᱟᱹᱣᱠᱟᱹᱭ ᱛᱟᱵᱮᱱᱟ ᱟᱹᱞᱤᱧ ᱾
ᱦᱩᱸ ᱟᱞᱤᱧ ᱫᱚ ᱟᱵᱤᱱᱟᱜ ᱞᱤᱧ ᱟᱸᱡᱚᱢ ᱴᱷᱟᱹᱣᱠᱟᱹ ᱮᱫᱟ ᱟᱨᱠᱤ ᱟᱫᱚ ᱦᱚᱭᱛᱚ ᱟᱫᱚ ᱪᱮᱫ ᱞᱤᱧ ᱞᱟᱹᱭᱟ ᱞᱟᱹᱭ ᱫᱟᱞᱤᱧ ᱟᱹᱞᱤᱧ ᱫᱚᱞᱤᱧ ᱟᱸᱡᱚᱢ ᱴᱷᱟᱹᱣᱠᱟᱹᱭᱫᱟ ᱦᱚᱭᱛᱳ ᱵᱟᱹᱵᱮᱱ ᱟᱸᱡᱚᱢ ᱛᱤᱭᱳᱜ ᱫᱟᱲᱮᱭᱟᱜ ᱠᱟᱱᱟ ᱚᱱᱟᱫᱚ ᱟᱫᱚ
ᱦᱳᱭ ᱢᱟᱱᱮ ᱱᱚᱣᱟ ᱫᱚ ᱦᱟᱸᱜ ᱦᱳᱭᱛᱚ ᱴᱟᱣᱟᱨ ᱨᱮᱱᱟᱜ ᱯᱨᱚᱵᱞᱮᱢ ᱫᱚ ᱦᱟᱸᱜ ᱵᱟᱝ ᱠᱟᱱᱟ ᱜᱚᱝᱠᱮ ᱟᱹᱵᱤᱱ ᱜᱮ ᱯᱟᱞᱮ ᱟᱹᱰᱤ ᱵᱷᱤᱛᱤᱨ ᱨᱮᱵᱤᱱ ᱨᱚᱲᱮᱫ
ᱵᱟᱝ ᱟᱹᱞᱤᱧ ᱫᱚ ᱡᱳᱨ ᱛᱮᱜᱮᱞᱤᱧ ᱨᱚᱲ ᱮᱫᱟ ᱱᱚᱜ-ᱚᱭ ᱯᱷᱟᱸᱠᱟ ᱨᱮᱜᱮ ᱢᱮᱱᱟᱜ ᱟᱠᱟᱫ ᱞᱤᱧᱟᱹ ᱟᱫᱚ
ᱚ ᱦᱚᱸ ᱦᱚᱸ ᱦᱳᱭ ᱦᱳᱭ ᱜᱚᱢᱠᱮ ᱪᱮᱫ ᱵᱤᱱ ᱪᱤᱠᱟᱹᱭᱮᱫᱟ ᱛᱟᱦᱚᱞᱮ
ᱟᱫᱚ ᱢᱮᱱᱟᱜ ᱟᱠᱟᱫ ᱞᱤᱧ ᱜᱮᱭᱟ ᱟᱹᱞᱤᱧ ᱛᱚ ᱟᱫᱚ ᱱᱤᱛᱚᱜ ᱟᱫᱚ ᱪᱮᱫ ᱤᱧ ᱞᱟᱹᱭᱟ ᱟᱫᱚ ᱯᱷᱟᱸᱠᱟ ᱥᱮᱫ ᱨᱮ ᱢᱮᱱᱟᱜ ᱟᱠᱟᱫ ᱞᱤᱧᱟᱹ ᱨᱮᱭᱟᱲ ᱦᱳᱩ ᱞᱤᱤᱧ ᱤᱭᱟᱹᱭᱮᱫᱟ
ᱦᱳᱭ ᱦᱳᱭ ᱟᱫᱚ ᱜᱚᱝᱚᱢᱠᱮ ᱞᱟᱹᱭ ᱟᱹᱞᱤᱧ ᱢᱮᱫ ᱠᱚᱨᱮᱱᱟᱜ ᱡᱟᱹᱯᱤᱫ ᱵᱟᱝ ᱦᱤᱡᱩᱜ ᱠᱟᱱ ᱛᱟᱦᱮᱸᱜ ᱯᱟᱞᱮ ᱚᱱᱛᱮ ᱨᱮ ᱢᱮᱱᱟᱜ ᱵᱤᱱᱟ ᱦᱳᱭ ᱥᱮ ᱥᱮ ᱫᱟᱜ ᱡᱟᱹᱲᱤ ᱦᱳᱭ ᱢᱟ ᱞᱟᱹᱭ ᱵᱤᱱ
ᱞᱟᱹᱭᱫᱟᱞᱤᱧᱟ ᱚᱲᱟᱜ ᱨᱮ ᱯᱟᱝᱠᱷᱟ ᱨᱮᱱᱟᱜ ᱦᱚᱭ ᱛᱳ ᱥᱚᱵ ᱥᱚᱢᱚᱭ ᱜᱮ ᱢᱮᱱᱟᱜ ᱟᱠᱟᱫᱟ ᱟᱫᱚ ᱞᱟᱹᱭᱫᱟᱹᱧ ᱫᱚᱹᱧ ᱧᱤᱫᱟᱹ ᱵᱮᱲᱟ ᱢᱤᱫᱴᱟᱱ ᱴᱷᱟᱱᱰᱟ ᱦᱟᱶᱣᱟ ᱟᱨᱠᱤ ᱯᱷᱟᱸᱠᱟᱨᱮ ᱫᱩᱲᱩᱵ ᱛᱩᱞᱩᱡ ᱚᱱᱟᱞᱤᱧ ᱦᱟᱛᱟᱣ ᱮᱫᱟ
ᱦᱳᱭ ᱦᱳᱭ ᱚᱱᱟ ᱫᱚ ᱜᱚᱢᱠᱮ ᱟᱹᱰᱤ ᱱᱟᱯᱟᱭ ᱟᱹᱰᱤ ᱱᱟᱯᱟᱭ ᱜᱮ ᱦᱳᱭ ᱥᱮ
ᱦᱳᱭ
ᱦᱩᱜ-ᱩ ᱢᱟᱱᱮ ᱯᱷᱮᱱ ᱱᱟᱜ ᱦᱟᱣᱟ ᱛᱮ ᱛᱚ ᱦᱚᱲᱢᱚ ᱠᱚᱦᱚᱸ ᱫᱩᱨᱵᱚᱞᱟᱭ ᱦᱮᱸ ᱥᱮ ᱟᱨ ᱫᱟᱜ ᱠᱚᱦᱚᱸᱭ ᱥᱚᱴᱟ ᱟᱨ ᱡᱟᱦᱟᱸ ᱫᱚ ᱟᱵᱮᱱ ᱟᱵᱚᱣᱟᱜ ᱡᱟᱦᱟᱸ ᱦᱩᱭᱱᱟ ᱦᱟᱣᱟ ᱥᱮ ᱦᱚᱭᱱᱟ ᱦᱚᱭ ᱱᱚᱣᱟ ᱫᱟᱨᱮ ᱨᱮᱱᱟᱜ ᱦᱚᱭ ᱠᱚᱵᱮᱱ ᱧᱟᱢ ᱠᱷᱟᱡ ᱫᱚ ᱠᱟᱹᱴᱤᱡ ᱱᱟᱯᱟᱭ ᱫᱷᱟᱨᱟ ᱵᱩᱡ ᱜᱚᱫᱚᱜ-ᱟ ᱦᱳᱭ ᱥᱮ ᱡᱟᱦᱟᱸ ᱯᱷᱮᱱ ᱛᱮᱵᱮᱱ ᱦᱟᱶᱣᱟ-ᱟ ᱚᱱᱟ ᱫᱚ ᱦᱟᱸᱜ ᱞᱮᱴᱮᱵ ᱞᱮᱴᱵ ᱜᱮ ᱦᱚᱲᱢᱚ ᱠᱚᱦᱟᱸ ᱵᱩᱡᱩᱜ ᱫᱚ
ᱦᱮᱸ ᱟᱫᱚ ᱚᱱᱟ ᱠᱟᱫᱚ ᱟᱞᱤᱧ ᱫᱚ ᱯᱷᱟᱠᱟ ᱨᱮ ᱛᱟᱦᱮᱸ ᱠᱟᱛᱮᱫ ᱟᱨ ᱜᱟᱞᱢᱟᱨᱟᱣ ᱦᱚᱸ ᱜᱟᱞᱢᱟᱨᱟᱣ ᱜᱮᱞ ᱢᱚᱱᱮᱭ ᱫᱟᱞᱤᱧ ᱜᱟᱨᱢᱟᱨᱟᱣ ᱞᱮᱱᱠᱷᱟᱱ ᱞᱤᱧ ᱵᱷᱟᱜᱮᱜ ᱟᱹᱞᱤᱧ ᱵᱷᱟᱜᱤᱜ-ᱟ ᱦᱤᱛᱚᱜ ᱟᱨᱠᱤ ᱤᱱᱟᱹ ᱛᱮᱜᱮ ᱟᱨᱚ ᱯᱷᱟᱸᱠᱟ ᱨᱮ ᱢᱮᱱᱟᱜ ᱞᱤᱧᱟ ᱜᱟᱞᱢᱟᱨᱟᱣ ᱠᱷᱟᱹᱛᱤᱨ ᱜᱮ
ᱦᱳᱭ ᱟᱹᱞᱤᱧ ᱦᱚᱸ ᱟᱵᱮᱱᱟᱜ ᱢᱮᱥᱮᱡᱽ ᱠᱚᱞᱤᱧ ᱧᱮᱞ ᱠᱮᱫ ᱛᱮ ᱟᱹᱞᱤᱧ ᱦᱚᱸ ᱦᱟᱸᱜ ᱢᱮᱫ ᱠᱚ ᱵᱟᱭ ᱡᱟᱹᱯᱤᱫᱚᱜ ᱠᱟᱱᱟ ᱢᱟᱱᱮ ᱫᱟᱜ ᱢᱟᱭ ᱥᱮᱨᱢᱟ ᱡᱟᱹᱲᱤ ᱢᱟᱭ ᱡᱟᱹᱲᱤ ᱟᱵᱚᱱ ᱠᱟᱱ ᱜᱮᱭᱟ ᱛᱟᱹᱣ ᱨᱮᱦᱚᱸ ᱟᱞᱮ ᱥᱮᱱ ᱫᱚ ᱦᱟᱸᱜ ᱠᱟᱴᱤᱡ ᱚᱠᱟᱠᱟᱞᱮᱠᱟ ᱪᱚᱢ ᱵᱷᱟᱵ ᱵᱷᱟᱵ ᱟᱨᱠᱤ ᱟᱹᱭᱠᱟᱹᱣᱚᱜ ᱠᱟᱱᱟ ᱟᱫᱚ ᱚᱱᱟ ᱠᱷᱟᱹᱛᱤᱨ ᱛᱮ ᱦᱟᱸᱜ ᱢᱮᱫ ᱠᱚᱫᱚ ᱦᱟᱸᱜ ᱵᱟᱭ ᱞᱟᱴᱷᱟ ᱜᱚᱫᱚᱜ ᱠᱟᱱᱟ ᱚᱱᱟ ᱞᱟᱹᱭᱛᱮ ᱟᱫᱚ ᱟᱫᱚ ᱟᱵᱤᱱᱟᱜ ᱢᱮᱥᱮᱡᱽ ᱠᱚᱞᱤᱧ ᱧᱮᱞ ᱠᱮᱫᱟ ᱦᱟᱯᱳᱭ ᱛᱟᱦᱚᱞᱮ ᱯᱷᱤᱨᱤ ᱢᱮᱱᱟᱜ ᱵᱮᱱ ᱠᱷᱟᱱ ᱟᱹᱞᱤᱧ ᱦᱚᱸᱞᱤᱧ ᱠᱚᱞ ᱟᱵᱤᱱ ᱞᱮᱜᱮ ᱱᱚᱝᱠᱟ ᱠᱟᱛᱮᱜ ᱠᱚᱞᱟ ᱟᱠᱟᱫ ᱵᱤᱱᱟᱞᱤᱧ
ᱛᱟᱦᱚᱞᱮ ᱛᱮᱦᱤᱧ ᱡᱟᱹᱲᱤ ᱞᱮᱫᱟ ᱥᱮ ᱪᱮᱫ ᱚᱱᱛᱮ ᱟᱯᱮ ᱥᱮᱫ ᱫᱟᱜ
ᱦᱳᱭ
ᱫᱟᱜ ᱮ ᱡᱟᱹᱲᱤ ᱞᱮᱫᱟ ᱛᱮᱦᱤᱧ ᱟᱯᱮᱥᱮᱫ ᱚᱱᱛᱮ
ᱚ ᱵᱟᱝ ᱜᱚᱝᱠᱮ ᱫᱟᱜ ᱫᱚ ᱦᱟᱸᱜ ᱵᱟᱭ ᱡᱟᱹᱲᱤᱭᱟ ᱠᱟᱜ-ᱟ ᱟᱞᱮ ᱥᱮᱡ ᱫᱚ ᱢᱟᱱᱮ ᱱᱚᱜ-ᱚᱭ ᱵᱟᱨ ᱥᱤᱧ ᱜᱟᱱ ᱦᱩᱭ ᱱᱟᱦᱟᱜ ᱫᱟᱜ ᱫᱚ ᱡᱟᱹᱲᱤ ᱵᱚᱱᱫᱚ ᱠᱟᱜ-ᱟ ᱢᱟᱱᱮ ᱫᱤᱱᱚᱢᱟᱱ ᱨᱮ ᱢᱤᱫ ᱵᱮᱲᱟ ᱦᱚᱸ ᱦᱟᱸᱜ ᱵᱟᱭ ᱡᱟᱹᱲᱤᱭᱟᱞᱮ ᱠᱟᱱᱟ ᱟᱨ ᱟᱯᱮ ᱥᱮᱫ ᱫᱚ ᱜᱚᱝᱠᱮ
ᱦᱮᱸ ᱟᱞᱮ ᱥᱮᱫ ᱦᱚᱸ ᱚᱱᱠᱟᱜ ᱜᱮ ᱜᱚᱢᱠᱮ ᱞᱟᱹᱭ ᱫᱟᱞᱤᱧ ᱛᱮᱦᱮᱧ ᱟᱨ ᱦᱚᱞᱟ ᱫᱚ ᱵᱟᱭ ᱡᱟᱹᱲᱤᱭᱟ ᱟᱠᱟᱫᱟ ᱚᱱᱟ ᱞᱟᱦᱟ ᱫᱚ ᱯᱮ ᱫᱤᱱ ᱯᱩᱱ ᱫᱤᱱ ᱮᱜᱤ ᱨᱚᱠᱚᱢ ᱡᱟᱹᱲᱤ ᱠᱮᱫᱟᱭ ᱟᱨᱠᱤ ᱜᱷᱟᱱᱮ ᱦᱤᱡᱩᱜ-ᱟ ᱟᱨᱦᱚᱸ ᱜᱷᱟᱱᱮ ᱵᱚᱱᱫᱚᱜ-ᱟ ᱟᱨᱦᱚ ᱦᱤᱡᱩᱜ-ᱟ ᱟᱨᱦᱚ ᱵᱚᱱᱫᱚᱜ-ᱟ ᱚᱱᱠᱟ ᱚᱱᱠᱟ ᱫᱚ ᱟᱫᱚ ᱦᱚᱞᱟ ᱠᱷᱚᱱ ᱫᱚ ᱛᱮᱦᱤᱧ ᱫᱷᱟᱹᱨᱤᱡ ᱛᱮᱫᱚ ᱮᱠᱷᱚᱱ ᱦᱚᱸ ᱟᱹᱣᱨᱤ ᱡᱟᱹᱲᱤᱭᱟ ᱦᱚᱭᱛᱚ ᱛᱮᱦᱮᱧ ᱛᱟᱨᱟᱥᱤᱧ ᱠᱟᱹᱡ ᱠᱟᱹᱡ ᱨᱤᱢᱤᱞ ᱛᱟᱦᱮᱸᱜ ᱠᱟᱱᱟ ᱟᱨᱠᱤ
ᱦᱳᱭ ᱦᱳᱭ ᱠᱟᱹᱴᱤᱡ ᱢᱟᱱᱮ ᱨᱟᱠᱟᱵ ᱧᱚᱜ ᱞᱮ ᱫᱟᱜ ᱫᱟᱜ ᱧᱚᱜ ᱞᱮ ᱱᱚᱝᱠᱟ ᱡᱟᱹᱲᱤ ᱧᱚᱜ ᱞᱮᱠᱟ ᱟᱥᱟ ᱵᱷᱚᱨᱥᱟ ᱧᱟᱢᱚᱜ ᱠᱟᱱ ᱛᱟᱦᱮᱸᱫ ᱥᱮ ᱪᱮᱫ ᱞᱮᱠᱟ
ᱦᱮᱸ ᱚᱱᱠᱟ ᱜᱮ ᱧᱟᱢᱚᱜ ᱠᱟᱱ ᱛᱤᱧᱟᱹ ᱟᱨ ᱥᱤᱥᱤᱨ ᱫᱟᱜ ᱞᱮᱠᱟ ᱢᱤᱫᱴᱟᱝ ᱵᱟᱨᱭᱟ ᱡᱚᱨᱚᱭᱮᱱ ᱛᱮ ᱵᱚᱱᱫᱚ ᱠᱟᱫᱟᱭ ᱦᱚᱭ ᱦᱚᱸ ᱵᱟᱹᱱᱩᱜ ᱟᱨ ᱪᱮᱫ ᱦᱚᱸ ᱵᱟᱹᱱᱩᱜ ᱚᱱᱠᱟ ᱠᱟᱛᱮ ᱟᱨᱠᱤ ᱪᱟᱵᱟᱭᱮᱱᱟ
ᱟᱞᱮᱥᱮᱱ ᱜᱚᱝᱠᱮ ᱫᱚ ᱢᱟᱱᱮ ᱪᱮᱫ ᱞᱤᱧ ᱞᱟᱹᱭᱟ ᱜᱚᱝᱠᱮ ᱟᱞᱮ ᱥᱮᱱ ᱫᱚ ᱦᱟᱸᱜ ᱥᱮᱛᱟᱜ ᱛᱚᱠᱷᱚᱱ ᱫᱚ ᱦᱟᱸᱜ ᱵᱮᱲᱟ ᱫᱚ ᱦᱟᱸᱜ ᱵᱟᱭ ᱧᱮᱞᱚᱜ ᱠᱟᱱ ᱛᱟᱦᱮᱱᱟ ᱛᱟᱹᱶ ᱨᱮᱦᱚᱸ ᱚᱱᱠᱟ ᱟᱹᱵᱤᱱ ᱡᱟᱦᱟᱸ ᱞᱮᱠᱟ ᱵᱤᱱ ᱞᱟᱹᱭᱮᱫ ᱫᱚ ᱨᱤᱢᱤᱞ ᱨᱟᱠᱟᱵ ᱚᱱᱠᱟ ᱫᱚ ᱦᱟᱸᱜ ᱵᱟᱭ ᱨᱟᱠᱟᱵ ᱟᱠᱟᱫᱟ ᱢᱟᱱᱮ ᱚᱱᱠᱟ ᱜᱩᱢ ᱥᱩᱢ ᱜᱩᱢ ᱥᱩᱢ ᱜᱮ ᱛᱟᱦᱮᱸ ᱠᱟᱱᱟ
ᱦᱮᱸ ᱟᱨ ᱟᱞᱮ ᱥᱮᱫ ᱛᱚ ᱥᱤᱧ ᱵᱮᱲᱟ ᱫᱚ ᱥᱟᱨᱟᱫᱤᱱ ᱥᱤᱛᱩᱝ ᱠᱟᱫᱟᱭ ᱥᱟᱨᱟᱫᱤᱱ ᱡᱳᱨ ᱧᱚᱜ ᱜᱮ ᱥᱤᱛᱩᱝ ᱠᱟᱫᱟᱭ ᱟᱨᱠᱤ ᱟᱨᱟᱨᱚᱥᱤᱧ ᱜᱮ ᱚᱱᱠᱟ ᱞᱮᱱᱟ
ᱚ ᱟᱪᱪᱷᱟ ᱟᱪᱪᱷᱟ ᱜᱚᱝᱠᱮ ᱞᱟᱹᱭᱟᱹᱞᱤᱧ ᱛᱟᱦᱚᱞᱮ ᱪᱟᱥ ᱠᱚᱫᱚ ᱵᱟᱯᱮ ᱮᱛᱚᱦᱚᱵ ᱟᱠᱟᱫᱟ ᱦᱟᱸᱜ ᱡᱟᱹᱱᱤᱡ ᱠᱷᱟᱱ ᱾
ᱪᱟᱥ ᱠᱚᱫᱚ ᱟᱹᱣᱨᱤ ᱞᱮ ᱮᱛᱚᱦᱚᱵᱟ, ᱢᱟᱱᱮ ᱡᱷᱚᱛᱚ ᱜᱮ ᱪᱟᱥ ᱠᱟᱹᱢᱤ ᱛᱮᱫᱚ ᱛᱮᱭᱟᱨ ᱫᱚ ᱡᱷᱚᱛᱚ ᱜᱮ ᱢᱮᱱᱟᱜ ᱟᱠᱟᱫᱟ, ᱟᱞᱮ ᱦᱚᱸ ᱢᱮᱱᱟᱜ ᱟᱠᱟᱫᱟ ᱾ ᱞᱮᱭᱟ ᱟᱨ ᱡᱟᱦᱟᱸ ᱛᱚᱞᱟ ᱠᱚ ᱜᱤᱲᱤ ᱦᱩᱭ ᱟᱠᱟᱱᱟ, ᱚᱱᱟ ᱦᱚᱸ ᱛᱮᱭᱟᱨ ᱟᱠᱟᱱᱟ ᱾
ᱟᱨᱠᱤ ᱱᱚᱣᱟ ᱫᱟᱜ ᱠᱚᱜᱮ ᱟᱹᱣᱨᱤ ᱞᱟᱜᱟᱜ ᱟ ᱛᱚ ᱚᱱᱟ ᱞᱟᱜᱟᱣ ᱞᱮᱱᱠᱷᱟᱱ, ᱮ ᱠᱷᱟᱱ ᱜᱮ ᱟᱞᱮ ᱫᱚ ᱞᱟᱜᱟᱣ ᱩᱛᱟᱹᱨᱚᱜ ᱟᱞᱮ ᱚᱱᱮ ᱠᱟᱹᱢᱤ ᱠᱚᱞᱮ ᱜᱩᱲᱭᱟᱹᱣ ᱪᱟᱵᱟᱭᱟ ᱾
ᱚ ᱦᱳᱭ ᱟᱞᱮ ᱦᱚᱸ ᱜᱚᱝᱠᱮ ᱾ ᱚᱱᱟ ᱠᱷᱟᱹᱛᱤᱨᱟᱜ ᱛᱮᱜᱮ ᱦᱟᱸᱜ ᱛᱷᱩᱠᱩᱢ ᱜᱮ ᱢᱮᱱᱟᱜ ᱟᱠᱟᱫᱟ ᱪᱟᱥ ᱠᱟᱹᱢᱤ ᱠᱚᱫᱚ ᱾ ᱦᱚᱜ-ᱱᱟ ᱡᱟᱹᱲᱤ ᱵᱟᱭ ᱡᱟᱹᱲᱤᱭᱟᱵᱚᱱ ᱠᱷᱟᱱ ᱢᱟ ᱪᱟᱥ ᱢᱟ ᱵᱟᱭ ᱦᱩᱭᱩᱜᱼᱟ ᱟᱨ ᱟᱞᱮᱥᱮᱱ ᱫᱚ ᱚᱱᱠᱟ ᱠᱮᱱᱮᱞ ᱠᱚᱨᱮᱱᱟᱜ ᱵᱮᱵᱚᱥᱛᱷᱟ ᱛᱟ ᱦᱚᱸ ᱵᱟᱹᱱᱩᱜ ᱠᱟᱫᱟ, ᱥᱮ ᱥᱮᱞᱳ, ᱢᱤᱱᱤ ᱱᱚᱣᱟ ᱠᱚᱦᱚᱸ ᱦᱚᱸ ᱵᱟᱹᱱᱩᱜ ᱠᱟᱫᱟ ᱾ ᱟᱞᱮ ᱫᱚ ᱪᱟᱥ ᱢᱮᱱ ᱛᱮᱫᱚ ᱱᱚᱣᱟ ᱥᱮᱨᱢᱟ ᱡᱟᱹᱲᱤ ᱟᱥᱟ ᱵᱷᱚᱨᱥᱟ ᱨᱮᱜᱮ ᱢᱮᱱᱟᱜ ᱟᱠᱟᱫ ᱞᱮᱭᱟ ᱾
ᱦᱳᱭ ᱟᱞᱮ ᱥᱮᱫ ᱦᱚᱸ ᱚᱱᱠᱟ ᱜᱮ, ᱟᱞᱮ ᱥᱮᱫ ᱦᱚᱸ ᱚᱱᱟ ᱠᱚ ᱵᱷᱚᱨᱥᱟ ᱛᱮᱫᱚ ᱵᱟᱹᱱᱩᱜ ᱟᱠᱟᱫ ᱞᱮᱭᱟ, ᱥᱮᱞᱳ ᱨᱤᱱᱤᱡ ᱵᱚᱨᱥᱟ ᱛᱮ ᱾ ᱟᱞᱮᱫ ᱫᱚ ᱵᱟᱹᱱᱩᱜ ᱞᱮᱭᱟ, ᱟᱞᱮ ᱦᱚᱸ ᱥᱮᱨᱢᱟ ᱡᱟᱹᱲᱤ ᱜᱮ ᱟᱨ ᱵᱟᱹᱱᱩᱜ ᱫᱚ ᱚᱱᱟ ᱠᱚᱜᱮ ᱟᱨ ᱪᱤᱠᱟᱹᱛᱮᱢ ᱵᱷᱚᱨᱥᱟᱣᱜᱼᱟ ᱚᱱᱟ ᱫᱚ? ᱥᱮᱞᱳᱢᱮᱞᱳ ᱫᱚ ᱛᱟᱦᱮᱱᱟ ᱛᱚᱵᱮ ᱥᱮᱢ ᱵᱷᱚᱨᱥᱟᱜᱼᱟ ᱾
ᱦᱳᱭ ᱦᱳᱭ ᱦᱳᱭ ᱾
ᱟᱨ
ᱟᱞᱮ ᱦᱚᱸ ᱚᱱᱠᱟ ᱫᱷᱟᱨᱟ ᱜᱮ ᱮ ᱟᱨ ᱛᱟᱦᱚᱞᱮ ᱜᱚᱝᱠᱮ ᱞᱟᱹᱭᱮᱼᱜᱟᱹᱞᱤᱧ ᱟᱯᱮ ᱥᱮᱱ ᱫᱚ ᱵᱤᱨ ᱵᱩᱨᱩ ᱫᱚ ᱪᱮᱫ ᱞᱮᱠᱟ? ᱦᱮᱸ
ᱵᱤᱨ ᱵᱩᱨᱩ ᱫᱚ ᱟᱞᱮ ᱥᱮᱫ ᱫᱚ ᱜᱚᱴᱟ ᱜᱮ ᱵᱤᱨ ᱢᱮᱱᱟᱜᱼᱟ ᱾ ᱵᱤᱨ ᱛᱟᱞᱟ ᱨᱮᱜᱮ ᱢᱮᱱᱟᱜ ᱞᱮᱭᱟ ᱟᱨ ᱵᱟᱹᱫᱽ ᱠᱚᱦᱚᱸ ᱯᱩᱨᱟᱹ ᱵᱤᱨ ᱛᱟᱞᱟ ᱨᱮᱜᱮ ᱢᱮᱱᱟᱜ ᱛᱟᱞᱮᱭᱟ ᱾
ᱵᱟᱡᱟᱨ
ᱵᱤᱨ ᱵᱤᱨ ᱟᱯᱮ ᱫᱚ ᱵᱤᱨ ᱫᱤᱥᱚᱢ ᱦᱚᱲ ᱛᱟᱞᱮ ᱢᱮᱱ ᱜᱟᱱᱚᱜᱼᱟ ᱾ ᱵᱤᱨ ᱫᱤᱥᱚᱢ ᱦᱚᱲ ᱠᱟᱱᱟ ᱯᱮ ᱱᱚᱝᱠᱟ ᱾ ᱚᱠᱟ ᱞᱮᱠᱟ
ᱦᱩᱸ ᱾
ᱟᱨ ᱜᱚᱝᱠᱮ ᱞᱟᱹᱭᱮᱜᱼᱟ ᱞᱤᱧ ᱛᱟᱦᱚᱞᱮ ᱱᱚᱜᱚ ᱱᱟ ᱡᱟᱦᱟᱸ ᱞᱟᱹᱭ ᱫᱟᱠᱚ ᱟᱨ ᱱᱤᱛᱚᱜ ᱫᱚ ᱫᱟᱜ ᱡᱟᱹᱲᱤ ᱠᱮᱜᱼᱟᱭ ᱥᱮ, ᱟᱹᱞᱤᱧ ᱞᱟᱹᱭᱮᱫᱼᱟ ᱱᱚᱣᱟ ᱩᱫᱽ ᱯᱩᱴᱠᱟᱹ ᱫᱚ ᱪᱮᱫ ᱞᱮᱠᱟ ᱠᱚ ᱚᱢᱚᱱᱚᱜ ᱠᱟᱱᱟ ᱾
ᱦᱮᱸ ᱚᱱᱮ ᱩᱱ ᱥᱩᱚᱢᱚᱭ ᱵᱟᱨᱥᱤᱧ ᱯᱮ ᱢᱟᱦᱟ ᱡᱮ ᱫᱟᱜ ᱮ ᱡᱟᱹᱲᱤ ᱞᱮᱫᱟ ᱥᱮ ᱛᱚ ᱛᱚᱠᱷᱚᱱ ᱦᱩᱸ ᱡᱟᱱᱟᱢᱚᱜ ᱠᱟᱱ ᱛᱟᱦᱮᱸᱫ ᱠᱚ ᱯᱩᱴᱠᱟᱹ ᱠᱚ ᱵᱷᱟᱜᱤ ᱜᱮ ᱟᱨᱠᱤ ᱛᱚᱠᱷᱚᱱ ᱾ ᱦᱟᱞᱟᱝ ᱵᱟᱲᱟ ᱟᱹᱜᱩ ᱠᱮᱫ ᱠᱚᱣᱟ ᱠᱚ ᱡᱚᱢ ᱵᱟᱲᱟ ᱟᱹᱜᱩ ᱦᱩᱭᱱᱟ ᱚᱲᱟᱜ ᱨᱮᱦᱚᱸ ᱟᱨᱠᱤ ᱾ ᱟᱢ ᱦᱮᱴᱮᱡ ᱦᱮᱴᱮᱡ ᱠᱚ ᱥᱮᱱᱚᱜ ᱜᱮᱭᱟ ᱛᱚ ᱾ ᱟᱨ ᱥᱟᱠᱟᱢ ᱦᱮᱴᱮᱡ ᱦᱮᱴᱮᱡ ᱛᱟᱹᱠᱩ ᱠᱚ ᱧᱟᱢ ᱠᱮᱫ ᱠᱚ ᱚᱱᱟ ᱥᱟᱶ ᱥᱟᱶᱛᱮ ᱟᱫᱚ ᱦᱟᱞᱟᱝ ᱟᱹᱜᱩ ᱠᱮᱫ ᱠᱚᱣᱟ ᱾ ᱚᱠᱟ ᱨᱮ ᱮᱢᱱᱤ ᱦᱚᱸ ᱦᱟᱞᱟᱝ ᱠᱚᱫᱚ ᱠᱟᱱᱟ ᱡᱚᱢ ᱵᱟᱲᱟ ᱦᱩᱭᱮᱱᱟ ᱾ ᱦᱩ ᱦᱩᱢ
ᱦᱳᱭ ᱚᱱᱟ ᱢᱟ ᱟᱹᱰᱤ ᱟᱯᱮ ᱫᱚᱯᱮ ᱛᱟᱦᱚᱞᱮ ᱯᱮ ᱡᱚᱢ ᱱᱟᱣᱟᱹᱭ ᱜᱚᱫ ᱱᱟᱦᱜ, ᱟᱞᱮ ᱥᱮᱫ ᱫᱚ ᱦᱟᱸᱜ ᱜᱚᱝᱠᱮ ᱛᱮ ᱵᱤᱨ ᱵᱩᱨᱩ ᱠᱚ ᱚᱱᱠᱟ ᱵᱟᱝ ᱠᱷᱟᱹᱛᱤᱨᱟᱜ ᱛᱮ ᱦᱟᱸᱜ ᱦᱮᱸ ᱩᱫᱽ ᱯᱩᱴᱠᱟᱹ ᱠᱚᱫᱚ ᱦᱟᱸᱜ ᱟᱹᱣᱨᱤ ᱞᱮ ᱡᱚᱢ ᱠᱚᱣᱟ ᱱᱤᱭᱟᱹ ᱫᱷᱟᱹᱣ ᱫᱚ ᱾ᱟᱫᱚ ᱱᱚᱝᱠᱟ ᱥᱟᱸᱜᱮ ᱧᱚᱜ ᱦᱟᱸᱜ ᱵᱟᱝ ᱠᱚ ᱚᱢᱚᱱ ᱞᱮᱱᱠᱷᱟᱱ ᱯᱮᱲᱟ ᱯᱟᱹᱨᱟᱹᱵᱽ ᱠᱚ ᱦᱟᱸᱜ ᱵᱟᱝ ᱠᱚ ᱟᱹᱜᱩ ᱦᱚᱴᱚ ᱫᱟᱲᱮᱭᱟᱜ ᱠᱟᱱᱟ, ᱟᱫᱚ ᱱᱤᱛᱚᱜ ᱫᱚ ᱚᱱᱠᱟ ᱫᱚ ᱵᱟᱝ ᱚᱢᱚᱱᱚᱜ ᱠᱟᱱᱟ ᱠᱚᱥᱮ ᱞᱟᱹᱭᱮᱫ ᱟᱢ ᱡᱟᱦᱟᱸ ᱞᱮᱠᱟᱢ ᱞᱟᱹᱭᱮᱫ
ᱦᱳᱭ ᱾ ᱟᱫᱚ ᱱᱚᱛᱮ ᱦᱚᱸ ᱯᱩᱴᱠᱟᱹ ᱜᱮ ᱡᱟ ᱠᱚ ᱚᱢᱚᱱᱚᱜ ᱠᱟᱱᱟ, ᱩᱫ ᱫᱚ ᱱᱤᱛᱚᱜ ᱫᱚ ᱟᱹᱣᱨᱤ ᱡᱟᱱᱟᱚᱜ ᱾ ᱱᱤᱛᱚᱜ ᱫᱚ ᱡᱟᱱᱟᱢᱚᱜ ᱠᱟᱱᱟ ᱚᱱᱮ ᱠᱟᱹᱴᱤᱡ ᱠᱟᱹᱴᱤᱡ ᱡᱟᱦᱟᱸ ᱵᱩᱱᱩᱢ ᱨᱮ ᱡᱟᱱᱟᱢᱚᱜᱼᱟ ᱾
ᱦᱳᱭ ᱦᱳᱭ ᱚᱱᱟ ᱵᱩᱱᱩᱢ ᱡᱟᱦᱟᱸ ᱵᱩᱱᱩᱢ ᱩᱫ ᱠᱚᱦᱚᱸ ᱚᱱᱟ ᱠᱚᱫᱚ ᱦᱟᱸᱜ ᱟᱞᱮ ᱥᱮᱱ ᱦᱚᱸ ᱧᱟᱢᱚᱜᱼᱟ ᱦᱟᱸᱜ ᱜᱚᱝᱠᱮ᱾ ᱟᱨ ᱡᱟᱦᱟᱸ ᱢᱚᱛᱟᱢ ᱩᱫ ᱠᱚ ᱞᱟᱹᱭᱮᱫ ᱠᱚᱣᱟ ᱜᱚᱝᱠᱮ, ᱢᱚᱛᱟᱢ ᱩᱫᱽ ᱫᱚ ᱛᱟᱦᱮᱸ ᱟᱯᱮ ᱥᱮᱱ ᱪᱮᱫᱠᱟ ᱚᱢᱚᱱᱚᱜ-ᱟ?
ᱦᱚᱸ ᱚᱢᱚᱱ ᱫᱚ ᱚᱢᱚᱱᱚᱜ ᱜᱮᱭᱟ, ᱟᱫᱚ ᱚᱱᱟ ᱠᱚ ᱩᱫ ᱠᱚᱫᱚ ᱟᱞᱮ ᱥᱮᱫ ᱟᱞᱮ ᱫᱚ ᱵᱟᱝᱞᱮ ᱡᱚᱢ ᱜᱮᱭᱟ ᱟᱨᱠᱤ᱾
ᱦᱳᱭ, ᱢᱚᱛᱟᱢ ᱩᱫ ᱫᱚ ᱵᱟᱯᱮ ᱡᱚᱢ ᱜᱮᱭᱟ ᱵᱟᱝ
ᱵᱟᱝ
ᱟᱞᱮ ᱥᱮᱫ ᱫᱚ ᱜᱚᱝᱠᱮ ᱟᱹᱰᱤ ᱡᱳᱨ ᱠᱚ ᱯᱟᱸᱡᱟᱭ ᱫᱚ ᱢᱚᱛᱟᱢ ᱩᱫ ᱟᱹᱰᱤ ᱡᱳᱨ ᱟᱹᱰᱤ ᱡᱟᱹᱥᱛᱤ ᱜᱮ ᱟᱨᱠᱤ ᱯᱟᱸᱡᱟᱭᱟ ᱠᱚ ᱦᱮᱸ ᱥᱮ ᱢᱚᱛᱟᱢ ᱩᱫ ᱫᱚ ᱦᱟᱸᱜ ᱚᱱᱟ ᱡᱟᱦᱟᱸ ᱵᱩᱴᱩ ᱟᱹᱰᱤ ᱡᱳᱨ ᱠᱚ ᱠᱩᱥᱤᱭᱟᱜᱼᱟ ᱚᱱᱟ ᱥᱟᱲ ᱫᱚ ᱦᱟᱸᱜ ᱩᱱᱟᱹᱜ ᱵᱟᱝ ᱠᱚ ᱠᱩᱥᱤᱭᱤᱭᱟ ᱵᱷᱩᱴᱩᱜ ᱟᱜ ᱜᱮ ᱦᱟᱸᱜ ᱫᱚᱢᱮ ᱠᱚ ᱠᱩᱥᱤᱭᱟᱜ-ᱟ ᱠᱚ
ᱦᱳᱭ ᱟᱞᱮᱥᱮᱫ ᱫᱚ ᱞᱟᱹᱭᱟᱞᱤᱧ ᱦᱟᱱᱮ ᱡᱟᱦᱟᱸ ᱟᱥᱟᱲ ᱵᱷᱟᱫᱚᱨ ᱵᱚᱸᱜᱟ ᱡᱟᱦᱟᱸ ᱡᱟᱱᱟᱢᱚᱜ ᱫᱚ ᱦᱟᱱᱮ ᱚᱨ ᱛᱚᱫ ᱩᱫ
ᱚᱱᱟ ᱠᱚ ᱡᱚᱢᱟ ᱵᱮᱥᱤ
ᱦᱮᱞᱳ ᱦᱮᱞᱳ᱾
ᱦᱮᱸ ᱞᱟᱹᱭ ᱫᱟᱞᱤᱧ ᱚᱱᱟ ᱚᱨᱛᱩᱫ ᱩᱫ ᱠᱚ ᱟᱸᱡᱚᱢ ᱟᱠᱟᱫᱟ ᱵᱤᱱ ᱛᱚ᱾
ᱚᱨ ᱛᱩᱫ ᱩᱫ ᱦᱳᱭ ᱟᱸᱡᱚᱢ ᱦᱩᱭ ᱟᱠᱟᱱᱟ ᱚᱨ ᱛᱩᱫ
ᱦᱳᱭ ᱚᱱᱟᱜᱮ ᱦᱟᱸᱜ ᱟᱞᱮ ᱥᱮᱫ ᱫᱚᱠᱚ ᱡᱚᱢᱟ ᱵᱤᱥᱤ ᱦᱟᱱᱮ ᱵᱷᱟᱫᱚᱨ ᱵᱚᱸᱜᱟ ᱡᱟᱱᱟᱢᱚᱜ-ᱟ
ᱚ, ᱵᱷᱟᱫᱚᱨ ᱵᱚᱸᱜᱟ ᱡᱟᱱᱟᱢᱚᱜ-ᱟ ᱚᱨ ᱛᱩᱫ ᱦᱳᱭ, ᱦᱳᱭ‌ ᱟᱫᱚ ᱩᱱᱟᱹᱜ ᱡᱟᱥ ᱛᱤ ᱠᱟᱭ ᱛᱮᱫᱚ ᱦᱟᱸᱜ ᱵᱟᱝ ᱮᱸ ᱱᱚᱛᱮ ᱠᱚᱫᱚ ᱩᱫ ᱢᱟ ᱚᱱᱮ ᱚᱝᱠᱟᱞᱤᱧ ᱞᱟᱹᱭ ᱠᱮᱜ ᱵᱟᱝ ᱧᱟᱢᱚᱜᱼᱟ ᱦᱟᱸᱜ ᱟᱫᱚ ᱚᱱᱟ ᱵᱩᱱᱩᱢ ᱩᱫ ᱠᱚᱫᱚ ᱦᱟᱸᱜ ᱚᱱᱮ ᱡᱟᱦᱟᱸ ᱠᱟᱹᱴᱤᱡ ᱠᱟᱹᱴᱤᱡᱟᱜ ᱫᱚ
ᱦᱳᱭ ᱦᱳᱭ
ᱦᱳᱭ ᱳᱭ ᱚᱱᱟ ᱠᱚ ᱵᱩᱱᱩᱢ ᱠᱚᱨᱮ ᱚᱢᱚᱱ ᱵᱟᱲᱟᱜᱼᱟ ᱦᱳᱭ ᱟᱫᱚ ᱚᱱᱱᱟ ᱠᱚᱜᱮ ᱦᱟᱸᱜ ᱞᱮ ᱡᱚᱢ ᱵᱟᱲᱟᱭᱟ ᱟᱨ ᱚᱝᱠᱟ ᱞᱮᱠᱟ ᱫᱚ ᱚᱱᱟ ᱚᱨ ᱛᱩᱲᱩᱫ ᱠᱚᱵᱤᱱ ᱞᱟᱹᱭᱮᱫ ᱚᱱᱟ ᱠᱚᱫᱚ ᱦᱟᱸᱜ ᱟᱞᱮ ᱥᱮᱱ ᱫᱚ ᱠᱟᱛᱷᱟᱲᱟ ᱫᱚ ᱵᱟᱝ ᱧᱟᱢᱚᱜᱼᱟ ᱟᱨᱠᱤ
ᱟᱫᱚ ᱦᱳᱭ ᱚᱱᱟ ᱠᱚ ᱦᱩᱭᱩᱜ ᱠᱟᱱᱟ ᱟᱨᱠᱤ ᱤᱭᱟᱹ ᱦᱚᱸ ᱵᱟᱹᱞᱤ ᱩᱫ ᱠᱚᱦᱚᱸ ᱟᱹᱣᱨᱤ ᱡᱟᱱᱟᱢᱚᱜᱼᱟ ᱟᱞᱮ ᱥᱮᱫ ᱛᱟᱨᱯᱚᱨ ᱟᱫᱚ ᱡᱟᱱᱟᱢᱚᱜ ᱜᱮᱭᱟ ᱦᱟᱯᱮ ᱯᱚᱨᱮᱛᱮ ᱟᱫᱚ
ᱟᱪᱷᱟ ᱤᱭᱟᱹ ᱜᱚᱝᱠᱮ ᱞᱟᱹᱭᱮᱫᱴᱜᱼᱟ ᱞᱤᱧ ᱛᱟᱦᱞᱮ ᱚᱱᱟ ᱡᱟᱦᱟᱸ ᱠᱟᱴ ᱠᱚᱨᱮ ᱩᱫ ᱚᱢᱚᱱᱚᱜ ᱵᱤᱨ ᱨᱮᱱᱟᱜ ᱥᱟᱨᱡᱚᱢ ᱠᱟᱴ ᱠᱚᱨᱮ ᱩᱫ ᱚᱢᱚᱱᱚᱜ ᱚᱱᱟ ᱠᱚᱫᱚ ᱠᱚ ᱡᱚᱢᱟ ᱥᱮ ᱵᱟᱝ ᱛᱟᱦᱞᱮ ᱜᱚᱝᱠᱮ
ᱵᱟᱝ ᱟᱞᱮ ᱥᱮᱫ ᱫᱚ ᱚᱱᱟ ᱠᱚᱫᱚ ᱵᱟᱠᱚ ᱡᱚᱢ ᱜᱮᱭᱟ
ᱚ ᱚᱱᱮ ᱡᱟᱦᱟᱸ ᱚᱛ ᱨᱮ ᱚᱢᱚᱱᱚᱜ ᱚᱱᱟ ᱥᱩᱢᱩᱝ ᱜᱮᱯᱮ ᱡᱚᱢᱟ ᱵᱟᱝ
ᱦᱳᱭ, ᱚᱛ ᱠᱷᱚᱱ ᱡᱟᱦᱟᱸ ᱛᱩᱫᱩᱜᱼᱟ ᱚᱱᱟᱞᱮ ᱡᱚᱢᱟ ᱵᱩᱱᱩᱝ ᱠᱷᱚᱱ ᱡᱟᱦᱟᱸ ᱛᱩᱫᱩᱜᱼᱟ ᱚᱱᱟ ᱜᱮᱞᱮ ᱡᱚᱢᱟ
ᱦᱳᱭ ᱦᱳᱭ ᱚᱱᱟ ᱠᱟᱴ ᱠᱚᱨᱮᱱᱟᱜ ᱩᱫ ᱫᱚ ᱛᱟᱦᱞᱮ ᱵᱟᱯᱮ ᱡᱚᱢᱟ
ᱩᱸ ᱵᱟᱝ ᱟᱫᱚ ᱞᱟᱦᱟ ᱠᱷᱚᱱᱜ ᱵᱟᱠᱚ ᱡᱚᱢ ᱟᱹᱜᱩ ᱟᱠᱟᱫᱟ ᱟᱞᱮᱥᱮᱫ ᱱᱚᱛᱮ ᱫᱚ ᱟᱨ ᱱᱮᱛᱟᱨ ᱦᱚᱸ ᱵᱟᱞᱮ ᱡᱚᱢᱫᱟ ᱚᱱᱟ ᱱᱚᱛᱮ ᱫᱚ
ᱦᱳᱭ ᱦᱳᱭ ᱟᱫᱚ ᱦᱳᱭ ᱚᱱᱟ ᱜᱮ ᱟᱫᱚ ᱠᱤᱪᱷᱤ ᱠᱤᱪᱷᱤ ᱡᱟᱭᱜᱟ ᱨᱮᱛᱚ ᱞᱟᱹᱭᱟᱠᱚ ᱡᱟᱦᱟᱸ ᱥᱟᱨᱡᱚᱢ ᱦᱮᱸ ᱠᱟᱴ ᱨᱮ ᱚᱢᱚᱱᱚᱜ
ᱦᱮᱸ
ᱦᱳᱭ ᱚᱱᱟ ᱠᱚᱫᱚ ᱠᱚ ᱡᱚᱢ ᱜᱮᱭᱟ ᱯᱟᱞᱮᱫ ᱟᱫᱚ ᱜᱚᱝᱠᱮ ᱟᱞᱮ ᱥᱮᱱ ᱫᱚᱦᱟᱸᱜ ᱵᱟᱹᱱᱩᱜ ᱠᱟᱫᱟ ᱟᱫᱚ ᱚᱱᱟᱜᱮ ᱟᱹᱞᱤᱧ ᱠᱩᱞᱤᱭ ᱟᱯᱮ ᱛᱚ ᱮᱸ, ᱵᱤᱨ ᱫᱤᱥᱚᱢ ᱦᱚᱲ ᱠᱟᱱᱟᱯᱮ ᱡᱮᱦᱮᱛᱩ ᱟᱫᱚ ᱚᱱᱟ ᱠᱚᱫᱚ ᱯᱮ ᱟᱸᱡᱚᱢ ᱵᱟᱲᱟ ᱠᱟᱫ ᱜᱮᱭᱟ ᱯᱟᱞᱮ ᱦᱚᱭ ᱥᱮ ᱵᱟ
ᱦᱮᱸ ᱟᱫᱚ ᱦᱳᱭ ᱟᱫᱚ ᱟᱞᱮ ᱥᱮᱫ ᱫᱚ ᱵᱟᱠᱚ ᱡᱚᱢᱟ ᱚᱱᱟ ᱫᱚ ᱠᱟᱴ ᱨᱮᱱᱟᱜ ᱩᱫ ᱫᱚ ᱥᱮ ᱥᱟᱨᱡᱚᱢ ᱠᱟᱴ ᱱᱟᱜ ᱠᱷᱟᱱ ᱡᱟᱦᱟᱱᱟᱜ ᱛᱟᱢ ᱟᱨ ᱤᱭᱟᱹ ᱚᱱᱮ ᱢᱟᱫ ᱡᱷᱟᱲ ᱨᱮ ᱡᱟᱦᱟᱸ ᱜᱟᱹᱡᱤ ᱡᱟᱱᱟᱢᱚᱜᱼᱟ ᱚᱱᱟᱦᱚᱸ ᱵᱟᱞᱮ ᱡᱚᱢᱟ ᱟᱞᱮ ᱫᱚ
ᱚ ᱚ ᱚ
ᱧᱮᱞ ᱟᱠᱟᱫᱟ ᱵᱤᱱᱛᱚ ᱢᱟᱫ ᱡᱷᱟᱲ ᱠᱚᱨᱮ ᱡᱟᱱᱟᱢᱚᱜᱼᱟ
ᱦᱮᱸ, ᱢᱟᱜ ᱡᱷᱟᱲ ᱨᱮᱫᱚ ᱦᱮᱸ ᱧᱮᱞ ᱦᱩᱭ ᱠᱟᱱ ᱜᱮᱭᱟ ᱦᱮᱸ ᱚᱱᱟ ᱢᱟᱛᱚ ᱦᱟᱸᱜ ᱟᱞᱮ ᱱᱚᱛᱮ ᱦᱚᱸ ᱵᱟᱞᱮ ᱡᱚᱢ ᱜᱮᱭᱟ
ᱦᱮᱸ
ᱦᱮᱸ ᱟᱞᱮ ᱫᱚ ᱢᱟᱫ ᱜᱟᱡᱟᱲ ᱫᱚ ᱢᱮᱱᱟᱜ ᱫᱚ ᱢᱮᱱᱟᱜ ᱟᱠᱟᱫ ᱜᱮᱭᱟ ᱢᱟᱫ ᱜᱟᱡᱟᱲ ᱫᱚ ᱚᱱᱟ ᱨᱚᱦᱚᱭ ᱨᱚᱦᱚᱭ ᱢᱟᱱ ᱟᱯᱮᱥᱱ ᱫᱚ ᱦᱟᱸᱜ ᱵᱤᱨ ᱢᱟᱫ ᱠᱚ ᱢᱮᱱᱟᱜ ᱟᱠᱟᱫ ᱯᱟᱞᱮᱭᱟ ᱟᱞᱮᱥ
ᱦᱳᱭ ᱵᱤᱨ ᱢᱟᱫ ᱫᱚ ᱵᱟᱝ ᱱᱤᱡᱮᱜᱮ ᱟᱵᱚ ᱟᱞᱮᱜᱮ ᱟᱨᱠᱤ ᱵᱤᱨ ᱠᱚᱞᱮ ᱞᱮ ᱨᱚᱦᱚᱭ ᱟᱠᱟᱫᱟ ᱟᱨᱠᱤ ᱟᱫᱚ ᱢᱟᱫ ᱛᱚ ᱟᱹᱰᱤ ᱠᱤᱪᱷᱩ ᱠᱟᱹᱢᱤᱨ ᱨᱮ ᱥᱚᱵᱥᱚᱢᱚᱭ ᱞᱟᱜᱟᱜ ᱛᱟᱵᱚᱱᱟ ᱛᱚ ᱟᱵᱚᱣᱟᱜ ᱫᱚ ᱚᱲᱟᱜ ᱛᱟᱢ ᱡᱟᱦᱱᱟᱜ ᱜᱮᱢ ᱵᱮᱱᱟᱣ ᱫᱚ ᱢᱟᱫ ᱞᱟᱜᱟᱜᱼᱟ ᱚᱱᱠᱟᱱ ᱤᱭᱟᱹ ᱠᱚᱨᱮ ᱫᱚ ᱟᱫᱚ ᱵᱤᱨ ᱦᱚᱸ ᱢᱮᱱᱟᱜᱼᱟ ᱚᱱᱟ ᱵᱤᱨ ᱵᱤᱨ ᱨᱮᱜᱮ ᱢᱟᱫ ᱦᱚᱞᱮ ᱨᱚᱦᱚᱭ ᱠᱟᱜᱼᱟ ᱚᱱᱟ ᱦᱚᱸ ᱦᱩᱭᱩᱜᱼᱟ ᱵᱤᱨ ᱦᱚᱸ ᱛᱟᱦᱮᱱᱟ ᱢᱟᱫ ᱦᱚᱸ ᱛᱟᱦᱮᱱᱟ ᱟᱨ ᱠᱚ ᱱᱚᱝᱠᱟ
ᱦᱳᱭ ᱦᱳᱭ ᱟᱨ ᱛᱟᱦᱚᱞᱮ ᱜᱚᱢᱠᱮ ᱞᱟᱹᱭ ᱮᱫ-ᱟ ᱞᱤᱧ ᱛᱟᱦᱮ ᱦᱟ. ᱛᱤ ᱠᱚᱫᱚ ᱠᱚ ᱥᱮᱱ ᱵᱟᱲᱟᱜ ᱟᱯᱮ ᱟᱯᱮᱢᱟ ᱵᱤᱨ ᱫᱤᱥᱚᱢ ᱦᱚᱲ
ᱦᱮᱸ ᱦᱟᱹᱛᱤ ᱫᱚ ᱯᱩᱨᱟᱹ ᱠᱚᱪᱟᱜ ᱜᱮ ᱦᱤᱡᱩᱜ ᱜᱮᱭᱟ ᱠᱚ ᱮᱠᱫᱚᱢ ᱟᱨ ᱱᱤᱛᱚᱜ ᱫᱚ ᱩᱱᱟᱹᱜ ᱵᱟᱹᱱᱩᱜ ᱠᱚᱣᱟ ᱢᱤᱫᱴᱟᱝ ᱵᱟᱨᱭᱟ ᱢᱮᱱᱟᱜ ᱠᱚᱣᱟ ᱠᱚᱢ ᱢᱮᱱᱟᱜ ᱠᱚᱣᱟ ᱟᱨ ᱡᱚᱠᱷᱚᱱ ᱦᱳᱲᱳ ᱵᱤᱞᱤᱜᱼᱟ ᱛᱚᱠᱷᱚᱱ ᱯᱳᱱ ᱠᱚ ᱥᱚᱵ ᱥᱚᱢᱚᱭ ᱟᱫᱳ ᱢᱟᱴ ᱵᱤᱨ ᱛᱟᱞᱟ ᱨᱮᱜᱮ ᱛᱟᱞᱮ ᱢᱟᱰ ᱛᱚᱠᱷᱚᱱ ᱫᱚ ᱦᱟᱹᱛᱤ ᱠᱚ ᱡᱚᱢ ᱪᱟᱵᱟᱭᱟ ᱛᱟᱨ ᱢᱚᱫᱽᱷᱮ ᱟᱫᱚ ᱟᱞᱮ ᱦᱚᱸ ᱥᱮᱱᱚᱜ ᱟᱞᱮ ᱚᱱᱟ ᱰᱤᱣᱩᱴᱤ ᱞᱮᱠᱟ ᱵᱚᱞ ᱟᱫᱚ ᱪᱮᱫ ᱞᱤᱧ ᱞᱟᱹᱭᱟ ᱡᱮ ᱱᱚᱛᱮ ᱟᱞᱚ ᱠᱚ ᱟᱬᱜᱚᱱ ᱢᱟ ᱦᱟᱱ ᱛᱮ ᱡᱷᱚᱛᱚ ᱞᱮ ᱞᱟᱜᱟ ᱯᱟᱨᱚᱢ ᱠᱚᱣᱟ ᱟᱨ ᱦᱟᱹᱛᱤ ᱞᱟᱜᱟ ᱦᱚᱞᱮ ᱪᱟᱜ ᱜᱮᱭᱟ
ᱚ ᱦᱟᱹᱛᱤ ᱞᱟᱜᱟ ᱦᱚᱸᱯᱮ ᱪᱟᱞᱟᱜ ᱜᱮᱭᱟ ᱛᱟᱦᱞᱮ ᱜᱚᱝᱠᱮ ᱦᱟ ᱦᱟᱹᱛᱤ ᱫᱚ ᱢᱟᱱᱛᱮ ᱟᱹᱰᱤ ᱞᱟᱹᱴᱩ ᱞᱟᱹᱴᱩ ᱟᱠᱚ ᱦᱟᱝ ᱦᱟᱹᱛᱤ ᱢᱟᱛᱚ ᱟᱹᱰᱤ ᱞᱟᱹᱴᱩ ᱞᱟᱹᱴᱩ ᱠᱚ ᱟᱫᱚ ᱛᱟᱦᱚᱞᱮ ᱜᱚᱝᱠᱮ ᱰᱤᱭᱩᱴᱤ ᱭᱟᱯᱮ ᱡᱚᱠᱷᱚᱱ ᱩᱱ ᱥᱚᱢᱚᱭ ᱫᱚ ᱚᱱᱠᱟ ᱚᱛ ᱠᱚᱨᱮ ᱜᱮ ᱯᱮ ᱛᱟᱦᱮᱸᱱᱟ ᱥᱮ ᱫᱟᱨᱮ ᱠᱚᱨᱮ ᱢᱟᱪᱟ ᱵᱮᱱᱟᱣ ᱠᱟᱛᱮ
ᱢᱟᱪᱟ ᱯᱷᱟᱪᱟ ᱠᱚᱫᱚ ᱵᱟᱝ ᱟᱫᱚ ᱟᱞᱮ ᱛᱚ ᱵᱩᱡᱫᱟᱞᱮ ᱟᱠᱟ ᱫᱷᱟᱨᱮ ᱢᱮᱱᱟᱜ ᱠᱚᱣᱟ ᱚᱠᱟ ᱫᱷᱟᱨᱮ ᱵᱟᱹᱱᱩᱜ ᱠᱚᱣᱟ ᱱᱮᱛᱟᱨ ᱫᱚ ᱟᱵᱚᱣᱟᱜ ᱫᱚ ᱯᱷᱳᱱ ᱡᱳᱜᱟᱡᱳᱜᱽ ᱥᱤᱧ ᱵᱮᱲᱟ ᱦᱚᱸ ᱡᱟᱦᱟᱸᱭ ᱦᱟᱱᱛᱮ ᱱᱟᱛᱮ ᱰᱟᱹᱝᱨᱤ ᱜᱩᱯᱤ ᱠᱟᱰᱟ ᱜᱩᱯᱤ ᱥᱮᱱᱟᱜ ᱫᱟᱲᱮ ᱜᱮᱭᱟ ᱱᱟᱣᱟ ᱫᱷᱟᱨᱮ ᱢᱮᱱᱟᱜ ᱠᱚ ᱚᱱᱟᱛᱮᱠᱚ ᱩᱰᱩᱠ ᱟᱠᱟᱱᱟ ᱦᱟᱹᱛᱤ ᱥᱮ ᱪᱮᱫ ᱟᱫᱚ ᱚᱱᱟ ᱡᱳᱜᱟᱡᱳᱜᱽ ᱛᱮᱠᱚ ᱥᱮᱱ ᱦᱩᱭᱩᱜ ᱟ ᱡᱮ ᱱᱚᱛᱮ ᱟᱞᱚ ᱠᱚ ᱦᱤᱡᱩᱜ ᱢᱟ ᱦᱟᱱᱛᱮ ᱮᱴᱟᱜ ᱥᱮᱫ ᱞᱮ ᱞᱟᱜᱟ ᱠᱚᱣᱟ ᱡᱮ ᱟᱞᱚ ᱠᱷᱚᱛᱤ ᱢᱟ ᱤᱭᱟᱹ ᱠᱚᱣᱟ ᱟᱨᱠᱤ ᱦᱩᱲᱩ ᱠᱚ ᱚᱱᱠᱟ ᱠᱟᱛᱮ ᱟᱫᱚᱞᱮ ᱪᱟᱞᱟᱜᱼᱟ ᱦᱩᱸ ᱟᱫᱚ ᱞᱟᱹᱭ ᱟᱞᱤᱧ ᱟᱫᱚ ᱞᱟᱜᱟ ᱠᱟᱛᱮ ᱦᱚᱸ ᱟᱨᱦᱚᱸ ᱫᱚ ᱡᱚᱢ ᱜᱮᱭᱟ ᱠᱚ ᱵᱟᱝ ᱫᱚ ᱵᱟᱝ ᱟᱨᱠᱤ ᱥᱟᱨᱟ ᱫᱤᱱ ᱫᱚ ᱵᱟᱢ ᱛᱟᱦᱮᱱᱟ ᱥᱟᱨᱟᱫᱤᱱ ᱛᱟᱦᱮ ᱫᱚ ᱥᱚᱢᱵᱷᱚᱵ ᱫᱚ ᱵᱟᱝ ᱠᱟᱱᱟ
ᱟᱨ ᱜᱚᱢᱠᱮ ᱯᱟᱦᱤᱞ ᱦᱟᱯᱲᱟᱢ ᱠᱚᱠᱚ ᱞᱟᱹᱭᱫᱟ ᱡᱟᱦᱟᱸ ᱠᱷᱮᱛ ᱨᱮᱱᱟᱜ ᱦᱩᱲᱩ ᱠᱚ ᱡᱚᱢ ᱚᱱᱟ ᱠᱷᱮᱫ ᱨᱮᱱᱟᱜ ᱦᱩᱲᱩ ᱫᱚ ᱟᱹᱰᱤ ᱟᱸᱴ ᱜᱮ ᱦᱩᱭᱩᱜᱼᱟ ᱥᱮ ᱪᱮᱫ ᱚᱱᱠᱟ ᱯᱟᱹᱦᱤᱞ ᱦᱟᱯᱲᱟᱢ ᱠᱚ ᱢᱚᱪᱟ ᱨᱮᱜᱮ ᱟᱸᱡᱚᱢ ᱦᱩᱭ ᱠᱟᱱᱟ ᱟᱫᱚ ᱛᱟᱦᱚᱞᱮ ᱜᱚᱝᱠᱮ ᱱᱚᱣᱟ ᱫᱚ ᱛᱤᱱᱟᱹᱜ ᱥᱟᱹᱨᱤ ᱛᱤᱱᱟᱹᱜ ᱮᱲᱮ?
ᱟᱫᱚ ᱞᱟᱦᱟᱛᱮ ᱦᱳᱭᱛᱚ ᱦᱩᱭ ᱫᱟᱲᱮ ᱠᱟᱱᱟ ᱟᱨ ᱱᱮᱛᱟᱨ ᱫᱚ ᱧᱮᱞ ᱫᱤᱧ ᱡᱟᱦᱟᱸ ᱞᱟᱦᱟ ᱛᱮᱠᱚ ᱞᱟᱹᱭ ᱞᱮᱫᱟ ᱚᱱᱟ ᱫᱚ ᱟᱨᱠᱤ ᱵᱟᱝ ᱦᱩᱭᱩᱜ ᱠᱟᱱᱟ
ᱚ ᱟᱪᱷᱟ ᱟᱪᱷᱟ
ᱚᱱᱟᱜᱮ ᱠᱟᱛᱷᱟ ᱫᱚ ᱟᱨᱠᱤ ᱟᱫᱚ ᱟᱫᱚ ᱯᱟᱞ ᱯᱟᱞ ᱦᱟᱹᱛᱤ ᱠᱚ ᱦᱤᱡᱩᱜᱼᱟ ᱛᱚ ᱟᱫᱚ ᱩᱱᱠᱩ ᱡᱩᱫᱤ ᱢᱤᱫᱴᱟᱝ ᱵᱟᱹᱫ ᱛᱮᱠᱚ ᱯᱟᱨᱚᱵᱚᱜᱼᱟ ᱢᱮ ᱵᱟᱫ ᱫᱚ ᱠᱚ ᱡᱚᱛᱚ ᱠᱚ ᱤᱭᱟᱹ ᱪᱟᱵᱟᱭᱟ ᱞᱮᱵᱮᱫᱷ ᱨᱟᱹᱯᱩᱫ ᱪᱟᱵᱟᱭᱟ ᱚᱛ ᱨᱮᱠᱚ ᱜᱟᱲᱟᱣ ᱪᱟᱵᱟᱭᱟ ᱛᱚ ᱚᱱᱟ ᱫᱚ ᱟᱫᱚ ᱵᱟᱝ ᱦᱩᱭᱩᱜ ᱠᱟᱱᱟ ᱚᱱᱚᱝᱠᱟ ᱵᱷᱟᱵᱽᱠᱟ ᱛᱮ ᱟᱫᱚ ᱞᱤᱧ ᱞᱟᱹᱭ ᱠᱮᱫᱟ
ᱦᱳᱭ ᱟᱫᱚ ᱠᱟᱛᱷᱟ ᱫᱚ ᱦᱩᱭᱩᱜ ᱠᱟᱱᱟ ᱦᱟᱹᱛᱤ ᱫᱚ ᱢᱤᱫᱴᱤᱱ ᱠᱚ ᱢᱤᱴ ᱫᱤᱱᱮ ᱦᱮᱡ ᱞᱮᱱᱠᱷᱟᱱ ᱫᱚ ᱩᱱᱤ ᱫᱚ ᱩᱱᱟᱹᱜ ᱫᱚ ᱵᱟᱭ ᱠᱷᱚᱛᱤᱭᱟ ᱟᱨ ᱡᱩᱫᱤ ᱦᱟᱹᱛᱤ ᱜᱚᱴ ᱠᱚ ᱦᱤᱡᱩᱜ ᱠᱷᱟᱱ ᱩᱱᱠᱩ ᱢᱟᱠᱚ ᱡᱟᱦᱟᱸ ᱴᱷᱮᱱ ᱠᱚ ᱰᱮᱨᱟᱭᱟ ᱠᱚ ᱞᱟᱹᱭ ᱟᱠᱚ ᱚᱸᱰᱮ ᱢᱟᱛᱚ ᱟᱹᱰᱤ ᱪᱮ